ᱦᱮᱞᱳ ᱦᱮᱞᱳ ᱦᱮᱸ ᱜᱚᱝᱠᱮ ᱡᱚᱦᱟᱨ ᱜᱮ
ᱦᱳᱭ ᱡᱚᱦᱟᱨ ᱜᱮ
ᱪᱮᱫ ᱞᱮᱠᱟ ᱢᱮᱱᱟᱜ ᱠᱟᱜ ᱵᱤᱱᱟ
ᱟᱨ ᱪᱮᱜ ᱠᱚᱵᱤᱱ ᱪᱤᱠᱟᱹᱭᱫᱟ
ᱟᱻ ᱜᱚᱝᱠᱮ ᱪᱮᱫ ᱦᱚᱸ ᱵᱟᱝᱟ ᱫᱩᱲᱩᱵ ᱦᱩᱭ ᱠᱟᱱ ᱛᱟᱦᱮᱸᱫ
ᱚᱻ ᱟᱞᱤᱧ ᱦᱚᱸ ᱱᱚᱜᱼᱚᱭ ᱫᱩᱲᱩᱵ ᱠᱟᱱᱟ ᱞᱤᱧ
ᱟᱪᱪᱷᱟ ᱫᱟᱠᱟ ᱠᱚᱵᱤᱱ ᱡᱚᱢ ᱠᱮᱫᱟ
ᱫᱟᱠᱟ ᱠᱚ ᱡᱚᱢ ᱦᱩᱭ ᱠᱟᱱᱟ
ᱚᱻ
ᱟᱹᱵᱤᱱᱟᱜ
ᱦᱮᱸ ᱟᱹᱞᱤᱧᱟᱜ ᱦᱚᱸ ᱡᱚᱢ ᱦᱩᱭ ᱠᱟᱱᱟ
ᱚᱻ
ᱪᱮᱫ ᱡᱟᱦᱟᱱᱟᱜ ᱵᱤᱱ ᱯᱟᱲᱦᱟᱜ ᱜᱮᱭᱟᱵᱤᱱ ᱥᱮ ᱪᱮᱫ
ᱦᱳᱭ ᱯᱟᱲᱦᱟᱜ ᱜᱮᱭᱟᱞᱤᱧ ᱪᱤᱠᱤᱛᱮ
ᱟᱪᱪᱷᱟ
ᱦᱳᱭ
ᱛᱟᱯᱚᱨᱮ ᱟᱯᱮ ᱚᱱᱛᱮ ᱫᱚ ᱡᱟᱹᱯᱩᱫ ᱫᱟᱭ ᱥᱮ ᱵᱟᱝᱜᱮ
ᱡᱟᱹᱯᱩᱫ ᱫᱟᱭ ᱵᱷᱟᱜᱤ ᱜᱮ ᱦᱚᱸᱜᱼᱚᱭ ᱯᱮ ᱯᱩᱱ ᱫᱤᱱ ᱵᱷᱟᱹᱜᱤ ᱜᱮ ᱡᱟᱹᱯᱩᱫ ᱮᱫᱟᱭ
ᱚᱻ ᱛᱟᱞᱦᱮ ᱦᱚᱸ ᱯᱩᱴᱠᱟᱹ ᱠᱚ ᱩᱫ ᱠᱚ ᱚᱢᱚᱱᱚᱜ ᱠᱟᱱᱟ ᱥᱮ ᱵᱟᱝ ᱟᱯᱮ ᱚᱱᱛᱮ ᱫᱚ
ᱯᱩᱴᱠᱟᱹ ᱠᱚ ᱠᱚᱢ ᱵᱤᱥᱤ ᱚᱢᱚᱱᱚᱜ ᱠᱟᱱ ᱜᱮᱭᱟ ᱟᱫᱚ ᱩᱱᱟᱹᱜ ᱫᱚ ᱵᱟᱝ ᱟᱨᱠᱤ
ᱚᱻ ᱟᱻ ᱢᱟᱱᱮ ᱟᱣᱰᱤ ᱟᱨᱟᱢᱵᱷᱚᱜᱼᱟ ᱟᱯᱮ ᱚᱱᱛᱮ ᱫᱚ
ᱦᱳᱭ ᱟᱹᱣᱨᱤ ᱟᱨᱟᱢᱵᱚᱜᱼᱟ
ᱟᱨ ᱱᱚᱛᱮ ᱫᱚ ᱟᱞᱮ ᱱᱚᱛᱮ ᱫᱚ ᱵᱤᱨ ᱫᱤᱥᱚᱢ ᱠᱟᱱᱟᱞᱮ ᱛᱚ ᱟᱨᱟᱢᱵᱚ ᱜᱟᱫ ᱠᱟᱱ ᱛᱟᱞᱮᱭᱟ ᱟᱞᱮ ᱥᱮᱱ ᱫᱚ
ᱟᱨᱟᱢᱵᱚ ᱜᱚᱜ ᱠᱟᱱᱟ
ᱦᱮᱸ ᱟᱨᱟᱢᱵᱚ ᱜᱚᱫ ᱠᱟᱱᱟ
ᱚᱻ ᱦᱟᱹᱛᱤ ᱠᱚᱠᱚ ᱪᱟ ᱟᱯᱮ ᱠᱟᱱᱟ ᱥᱮ ᱵᱟᱝ ᱛᱟᱦᱞᱮ
ᱟᱻ ᱵᱟᱝᱜᱮ ᱟᱞᱮ ᱱᱚᱛᱮ ᱫᱚ ᱦᱟᱹᱛᱤ ᱫᱚ ᱵᱟᱠᱚ ᱦᱟᱹᱡᱩᱜᱼᱟ ᱦᱮᱡ ᱫᱚᱠᱚ ᱦᱤᱡᱩᱜᱼᱟ ᱢᱟᱱᱮ ᱢᱟᱡᱮ ᱥᱟᱡᱮ ᱠᱚ ᱦᱟᱹᱡᱩᱜᱼᱟ
ᱦᱚᱸ
ᱛᱤ ᱢᱤᱫ ᱢᱟᱥ ᱦᱚᱸ ᱚᱝᱠᱟ ᱢᱤᱫ ᱢᱟᱥ ᱞᱟᱦᱟ ᱨᱮᱜᱮ ᱠᱚ ᱦᱮᱡ ᱞᱮᱱ ᱛᱟᱦᱮᱸᱫ ᱢᱚᱬᱮ ᱜᱚᱴᱟᱝ ᱠᱚ ᱦᱮᱡ ᱞᱮᱱ ᱛᱟᱦᱮᱸᱫ ᱛᱟᱨᱯᱚᱨᱮ ᱟᱨᱦᱚ ᱠᱚ ᱪᱟᱞᱟᱣᱮᱱᱟ ᱢᱟᱱᱮ ᱟᱞᱮ ᱱᱚᱛᱮ ᱫᱚ ᱦᱮᱡ ᱫᱚᱠᱚ ᱦᱤᱡᱩᱜᱼᱟ ᱟᱹᱰᱤ ᱮ
ᱢᱟᱱᱮ ᱡᱩᱼᱡᱩᱫᱤ ᱠᱚ ᱱᱚᱝᱠᱟ ᱠᱚ ᱟᱫ ᱞᱮᱱ ᱠᱷᱟᱱ ᱛᱚᱵᱮᱭᱮᱱᱟ ᱠᱚ ᱦᱤᱡᱩᱜᱼᱟ ᱵᱟᱠᱷᱟᱱ ᱵᱟᱠᱚ ᱦᱤᱡᱩᱜᱼᱟ
ᱚᱻ ᱛᱚ ᱟᱯᱮᱥᱮᱱ ᱠᱷᱩᱱᱴᱟᱹᱣ ᱵᱟᱲᱟᱜ ᱜᱮᱭᱟᱯᱮ ᱥᱮ ᱵᱟᱝ
ᱟᱻ ᱠᱷᱩᱱᱴᱟᱹᱣ ᱦᱮᱸ ᱵᱚᱭᱦᱟ ᱚᱱᱟᱢᱟ ᱟᱵᱚᱣᱟᱜ ᱥᱚᱦᱨᱟᱭ ᱯᱚᱨᱚᱵᱽ ᱡᱚᱛᱚ ᱠᱷᱚᱱᱟᱜ ᱢᱟᱨᱟᱝ ᱯᱚᱨᱚᱵ ᱠᱟᱱ ᱛᱟᱵᱚᱱᱟ ᱚᱱᱟ ᱫᱚ ᱟᱵᱚ ᱦᱚᱸᱜ ᱟᱵᱚ ᱚᱱᱟ ᱡᱩᱫᱤ ᱵᱟᱵᱚᱱ ᱢᱟᱱᱟᱣᱟ ᱛᱟᱞᱦᱮ ᱟᱵᱚ ᱜᱮᱛᱚ ᱢᱟᱱᱮ ᱢᱟᱱᱢᱤ ᱛᱮᱜ ᱟᱵᱚ ᱡᱮᱵᱚ ᱥᱟᱱᱛᱟᱲ ᱠᱟᱱᱟ ᱚᱱᱟᱜᱮ ᱞᱮᱠᱷᱟ ᱜᱮ ᱵᱟᱵᱚ ᱞᱮᱠᱷᱟᱜ-ᱟ ᱟᱵᱚ
ᱦᱳᱭ ᱦᱳᱭ
ᱚᱱᱟᱜᱮ ᱟᱵᱚᱣᱟᱜ ᱢᱟᱨᱟᱝ ᱩᱯᱨᱩᱢ ᱯᱩᱨᱟᱹ
ᱛᱤᱨᱮᱢ ᱡᱟᱹᱯᱤᱫ ᱠᱮᱫᱟ
ᱵᱟᱠᱚ ᱢᱮᱱ ᱦᱚᱪᱚ ᱠᱟᱫᱟ ᱦᱟᱹᱛᱤ ᱞᱮᱠᱟᱱ ᱯᱚᱨᱚᱵᱽ
ᱦᱳᱭ ᱦᱳᱭ ᱟᱞᱮᱥᱮᱫ ᱦᱚᱸ ᱵᱷᱟᱜᱤ ᱜᱮ ᱦᱩᱭᱩᱜ ᱜᱮᱭᱟ ᱡᱚᱢᱠᱟᱣ ᱧᱚᱜ
ᱡᱚᱢᱠᱟᱣ ᱧᱚᱜ ᱦᱩᱭᱩᱜᱼᱟ
ᱦᱳᱭ ᱦᱩᱭᱩᱜᱼᱟ ᱯᱚᱨᱚᱵᱽ ᱮᱱᱮᱡ ᱠᱚ ᱦᱩᱭᱩᱜ ᱜᱮᱭᱟ
ᱚ ᱟᱯᱮ ᱚᱱᱛᱮ ᱫᱚ ᱫᱟᱸᱥᱟᱭ ᱫᱚ ᱦᱩᱭᱩᱜ ᱟᱥᱮ ᱵᱟᱝᱼᱟ
ᱦᱳᱭ ᱫᱟᱸᱥᱟᱭ ᱠᱚ ᱟᱵᱟᱨ ᱦᱤᱲᱤᱧᱚᱜᱼᱟ ᱚᱱᱟ ᱠᱚᱫᱚ ᱵᱟᱝ ᱦᱤᱲᱤᱧᱚᱜᱼᱟ
ᱦᱳᱭ ᱛᱚ
ᱚᱱᱟ ᱠᱚ ᱞᱤᱭᱮ ᱜᱮ ᱟᱵᱚ ᱢᱮᱱᱟᱜ ᱵᱚᱱᱟ
ᱦᱚᱸ ᱟᱨ ᱜᱚᱝᱠᱮ ᱪᱟᱥ ᱠᱟᱹᱢᱤ ᱫᱚ ᱛᱤᱱᱟᱹᱜ ᱰᱷᱮᱨ ᱞᱟᱦᱟ ᱠᱟᱱ ᱛᱟᱯᱮᱭᱟ
ᱪᱟᱥ ᱱᱚᱜ ᱚᱭ ᱛᱚᱞᱟ ᱠᱚᱞᱮ ᱜᱤᱰᱤ ᱟᱠᱟᱫᱟ ᱮᱠᱷᱚᱱᱳ ᱨᱚᱦᱚᱭ ᱠᱚᱫᱟ ᱟᱹᱣᱨᱤ ᱦᱩᱭᱩᱜᱼᱟ
ᱚ ᱟᱨ ᱠᱷᱮᱛ ᱠᱚᱫᱚ ᱛᱟᱦᱚᱞᱮ ᱯᱮ ᱯᱟᱲᱟᱜ ᱜᱚᱫ ᱟᱠᱟᱫᱟ
ᱦᱚᱸ ᱠᱷᱮᱛ ᱠᱚ ᱡᱷᱚᱛᱚ ᱯᱟᱲᱟᱜ ᱠᱩᱲᱟᱹᱣ ᱟᱠᱟᱱᱟ
ᱟᱪᱪᱷᱟ
ᱟᱯᱮ
ᱟᱯᱮ ᱫᱚᱼᱼ ᱦᱮᱸ ᱟᱞᱮ ᱦᱚᱸ ᱠᱷᱮᱛ ᱠᱚᱫᱚᱞᱮ ᱯᱟᱲᱟᱜ ᱟᱠᱟᱫᱟ ᱟᱨ ᱛᱚᱞᱟ ᱠᱚᱦᱚᱸ ᱞᱮ ᱜᱤᱰᱤ ᱟᱠᱟᱫᱟ ᱟᱨ ᱵᱷᱤᱛᱟᱹ ᱢᱟᱜ ᱪᱟᱞᱟᱜ ᱠᱟᱱᱟ ᱱᱤᱛᱚᱜ ᱫᱚ
ᱚ ᱚᱱᱠᱟ
ᱟᱯᱮ ᱫᱚ ᱟᱫᱚ ᱥᱮᱨᱢᱟ ᱨᱮᱫᱚ ᱱᱤᱛᱚᱜ ᱫᱚ ᱵᱟᱭ ᱡᱟᱹᱲᱤᱭᱮᱫᱟ ᱱᱤᱛᱚᱜ ᱫᱚ ᱢᱟᱱᱮ ᱠᱟᱹᱭ ᱠᱟᱹᱭ ᱮ ᱡᱟᱹᱲᱤᱭᱮᱫᱟ
ᱚ
ᱡᱳᱨ ᱦᱚᱸ ᱵᱟᱝᱟ ᱚᱱᱟᱛᱮ ᱵᱟᱹᱭ ᱦᱚᱸ ᱵᱟᱝᱟ ᱨᱤᱢᱤᱞ ᱛᱮᱜᱼᱮ ᱨᱤᱢᱤᱞ ᱟᱠᱟᱫᱟ
ᱟᱪᱪᱷᱟ
ᱟᱯᱮ ᱚᱱᱛᱮ ᱫᱚ ᱱᱤᱛᱚᱜ ᱫᱚ ᱡᱟᱹᱲᱤᱭᱫᱟ
ᱡᱟᱹᱲᱤ ᱛᱟᱨᱟᱥᱤᱧ ᱥᱮᱫ ᱮ ᱡᱟᱹᱲᱤ ᱧᱚᱜ ᱞᱮᱫᱟ
ᱟᱪᱪᱷᱟ ᱟᱨ ᱜᱚᱝᱠᱮ ᱟᱯᱮ ᱚᱱᱛᱮ ᱫᱚ ᱪᱮᱫ ᱛᱮ ᱢᱟᱱᱮ ᱠᱷᱮᱛ ᱫᱚᱠᱚ ᱯᱟᱲᱟᱜᱼᱟ ᱢᱟᱱᱮ ᱱᱚᱝᱠᱟ ᱱᱟᱦᱮᱞ ᱠᱚᱛᱮ ᱥᱮ
ᱩ ᱴᱨᱟᱠᱴᱚᱨ ᱱᱟᱦᱮᱞ ᱦᱚᱸ ᱪᱟᱹᱞᱩᱜ ᱜᱮᱭᱟ ᱴᱨᱟᱠᱴᱚᱨ ᱜᱮ ᱵᱮᱥᱤ ᱪᱟᱹᱞᱩᱜ ᱠᱟᱱᱟ ᱱᱮᱛᱟᱨ ᱫᱚ
ᱟᱪᱪᱷᱟ ᱦᱮᱱ ᱟᱞᱮ ᱱᱚᱛᱮ ᱫᱚ ᱢᱟᱱᱮ ᱱᱟᱦᱮᱞ ᱢᱟᱱᱮ ᱵᱟᱱᱟᱨ ᱜᱮ ᱯᱷᱤᱯᱴᱤ ᱯᱷᱤᱯᱴᱤ ᱠᱚ ᱤᱭᱟᱹᱭᱟ
ᱚ ᱜᱮᱢᱮᱨ ᱫᱚ ᱪᱮᱫ ᱠᱚᱯᱮ ?
ᱪᱮᱫ?
ᱦᱩᱲᱩ ᱦᱩᱭ ᱞᱮᱱᱠᱷᱟᱱ ᱪᱮᱫ ᱠᱚ ᱛᱮᱯᱮ ᱜᱮᱢᱮᱨ ᱜᱮᱭᱟ
ᱟᱨ ᱜᱮᱢᱮᱨ ᱫᱚ ᱟᱞᱮ ᱫᱚ ᱢᱮᱥᱤᱱ ᱛᱮ ᱨᱮᱦᱚᱸ ᱟᱨ ᱡᱩᱫᱤ ᱱᱚᱝᱠᱟ ᱢᱩᱞᱭᱟᱹ ᱠᱚᱞᱮ ᱧᱟᱢ ᱠᱚᱣᱟ ᱛᱟᱦᱞᱮ ᱩᱱᱠᱩ ᱫᱚ ᱟᱞᱮ ᱛᱤ ᱛᱮᱞᱮ ᱜᱮᱢᱮᱨᱟ
ᱚ
ᱟᱫᱚ ᱱᱚᱛᱮ ᱫᱚ ᱢᱟᱱᱮ ᱵᱤᱨ ᱫᱤᱥᱚᱢ ᱦᱚᱲ ᱠᱟᱱᱟᱞᱮ ᱛᱚ ᱢᱟᱱᱮ ᱩᱱᱟᱹᱜ ᱢᱟᱱᱮ ᱜᱟᱹᱰᱤ ᱵᱟᱝ ᱵᱚᱞᱚᱱ ᱜᱮᱭᱟ
ᱦᱳᱭ
ᱜᱚᱝᱠᱮ ᱟᱯᱮ ᱚᱱᱛᱮ ᱫᱚ ᱢᱟᱱᱮ ᱥᱮᱨᱢᱟᱨᱮ ᱛᱤᱱᱟᱹᱜ ᱫᱷᱟ
ᱵᱟᱨ ᱫᱷᱟᱣ
ᱵᱟᱨ ᱫᱷᱟᱣ
ᱦᱮᱸ ᱵᱟᱨ ᱫᱷᱟᱣ ᱪᱟᱥ ᱦᱩᱭᱩᱜ ᱟ
ᱟᱨ ᱱᱚᱜᱚᱭ ᱱᱤᱛᱳ ᱥᱚᱢᱚᱭ ᱟᱨ ᱢᱟᱱᱮ ᱥᱤᱛᱩᱝ ᱥᱚᱢᱚᱭ ᱦᱚᱸ
ᱦᱳᱭ ᱦᱳᱭ
ᱟᱫᱚ ᱦᱩᱲᱩ ᱥᱩᱢᱩᱝ ᱜᱮᱯᱮ ᱪᱟᱥᱟ ᱢᱟᱱᱮ ᱥᱮ ᱦᱩᱲᱩ ᱥᱟᱞᱟᱜ ᱛᱮ ᱟᱨᱦᱚᱸ ᱮᱴᱟᱜ ᱠᱚ
ᱵᱟᱝ ᱵᱟᱝ ᱟᱞᱮ ᱥᱮᱫ ᱫᱚ ᱥᱚᱵᱽᱡᱤ ᱠᱚᱫᱚᱢ ᱠᱚ ᱪᱟᱥ ᱜᱮᱭᱟ ᱟᱱᱮ ᱡᱮᱢᱚᱱ ᱟᱹᱞᱩ ᱠᱚ ᱛᱟᱯᱚᱨ ᱩᱪᱷᱟᱹ ᱵᱷᱮᱲᱤ ᱵᱚᱨᱵᱚᱴᱤ ᱥᱚᱥᱟ
ᱚ ᱛᱟᱦᱚᱞᱮ ᱟᱯᱮ ᱛᱚ ᱱᱟᱢᱟᱞ ᱫᱤᱥᱚᱢ ᱠᱟᱱᱟᱯᱮ ᱥᱮ ᱪᱮᱫ?
ᱵᱟᱝ ᱵᱟᱝ ᱟᱞᱮ ᱦᱚᱸ ᱵᱤᱨ ᱫᱤᱥᱚᱢ ᱜᱮ
ᱵᱟᱝ ᱱᱚᱶᱟ ᱠᱚᱫᱚ ᱢᱟᱱᱮ ᱱᱟᱣᱟᱟᱞ ᱫᱤᱥᱚᱢ ᱥᱮᱫ ᱨᱮ ᱡᱟᱹᱥᱛᱤ ᱦᱚᱸᱠᱚ ᱪᱟᱥ ᱜᱮᱭᱟ ᱛᱚ ᱡᱟᱦᱟᱸ ᱢᱟᱱᱮ ᱱᱟᱹᱭ ᱫᱷᱟᱨᱮ ᱠᱚᱨᱮ ᱛᱟᱠᱚᱣᱟ ᱚᱲᱟᱜ ᱠᱚ
ᱱᱟᱢᱟᱞ ᱥᱮᱱ ᱫᱚ ᱩᱱᱟᱹᱜ ᱥᱚᱵᱽᱡᱤ ᱠᱚᱫᱚ ᱵᱟᱠᱚ ᱪᱟᱥ ᱜᱮᱭᱟ ᱟᱨᱠᱤ ᱦᱩᱲᱩ ᱠᱚᱜᱮ ᱩᱸᱜ ᱩᱸ ᱵᱷᱟᱜᱮ ᱧᱚᱜ ᱠᱚ ᱪᱟᱥᱟ
ᱦᱳ ᱟᱫᱚ ᱵᱟᱫᱟᱢ ᱠᱚᱫᱚ ᱵᱟᱯᱮ ᱪᱟᱥᱟ ᱵᱟᱫᱟᱢ
ᱵᱟᱫᱟᱢ ᱦᱚᱸ ᱵᱷᱟᱜᱤ ᱜᱮᱠᱚ ᱪᱟᱥ ᱜᱮᱭᱟ ᱟᱞᱮ ᱚᱱᱛᱮ ᱵᱷᱟᱜᱤ ᱵᱟᱫᱟᱢ ᱠᱚ ᱛᱤᱞ ᱠᱚ
ᱢᱟᱱᱮ ᱡᱷᱚᱛᱚ ᱨᱚᱠᱚᱢᱟᱜ ᱪᱟᱥ ᱜᱮ ᱦᱳᱭᱳᱼᱟ ᱵᱟ ᱛᱟᱦᱚᱞᱮ
ᱦᱚᱸ ᱦᱚᱸ ᱡᱷᱚᱛᱚ ᱨᱚᱠᱚᱢᱟᱜ ᱜᱮ ᱞᱟᱹᱭ ᱞᱮᱠᱷᱟᱱ ᱫᱚ
ᱟᱨ ᱱᱟᱯᱟᱭ ᱠᱟᱛᱷᱟ ᱜᱮ ᱟᱪ ᱟ ᱪᱮᱫ ᱞᱮᱠᱟ ᱢᱟᱱᱮ ᱟᱯᱮ ᱚᱱᱛᱮ ᱵᱩᱨᱩ ᱵᱚᱸᱜᱟ ᱵᱟᱝ ᱦᱩᱭᱩᱜᱼᱟ?
ᱦᱚᱸ ᱦᱳᱭᱛᱚ ᱯᱟᱨᱚᱢᱱᱟ ᱵᱩᱨᱩ ᱜᱚᱸᱜᱟ
ᱪᱟᱞᱟᱣ ᱞᱮᱱᱟ ᱵᱤᱱ ᱥᱮ ᱵᱟᱝᱟ ᱛᱟᱦᱚᱞᱮ?
ᱵᱟᱹᱞᱤᱧ ᱪᱟᱞᱟᱣ ᱟᱠᱟᱱᱟ ᱠᱟᱹᱢᱤ ᱠᱚ ᱛᱟᱦᱮᱸ ᱠᱟᱱᱟ
ᱚᱻᱻᱻ
ᱦᱳᱭ
ᱟᱹᱞᱤᱧ ᱠᱷᱚᱵᱚᱨ ᱠᱚᱨᱮ ᱞᱤᱧ ᱧᱮᱞ ᱵᱟᱲᱟᱭᱮᱫ ᱛᱟᱦᱮᱸᱫ ᱫᱚ ᱱᱤᱭᱟᱹ ᱫᱷᱟᱣ ᱫᱚᱢᱮ ᱠᱚ ᱦᱚᱲ ᱠᱟᱱ ᱛᱟᱦᱮᱸᱫ ᱞᱤᱧ ᱟᱸᱡᱚᱢᱮᱫ ᱛᱟᱦᱮᱸᱫ
ᱦᱮᱸ ᱛᱟᱯᱚᱨ ᱫᱟᱜ ᱦᱚᱸ ᱫᱟᱜ ᱮᱫ ᱛᱟᱦᱮᱸᱫ ᱥᱮ ᱤᱱᱟᱹᱛᱮ ᱟᱫᱚ ᱚᱞ ᱞᱮᱱᱟ ᱠᱚ ᱵᱷᱟᱜᱤ ᱜᱮ ᱪᱮᱛᱟ ᱞᱟᱹᱭᱮᱫ ᱛᱟᱦᱮᱸᱫ ᱠᱚ
ᱵᱟᱲᱟ ᱜᱷᱟᱴ ᱯᱟᱛᱟ ᱚᱸᱰᱮ ᱜᱮᱛᱚ ᱦᱩᱭᱩᱜ ᱟ ᱛᱚ ᱵᱟᱝ?
ᱦᱳᱭ ᱦᱳᱭ ᱚᱸᱰᱮ᱾
ᱟᱪᱷᱟ᱾
ᱟᱫᱚ ᱟᱞᱮ ᱫᱚᱞᱮ ᱥᱩᱨ ᱜᱮᱭᱟ ᱛᱚ ᱟᱫᱚ ᱩᱱᱟᱹᱜ ᱵᱟᱠᱚ ᱢᱟᱭᱤᱱᱰᱟᱜ ᱜᱮᱭᱟ ᱚᱠᱚᱭ ᱦᱚᱸ᱾
ᱚᱜ ᱥᱮᱨᱢᱟ ᱥᱮᱨᱢᱟ ᱦᱩᱭᱩᱜ ᱟ ᱛᱚ ᱤᱜ ᱱᱤᱭᱟᱹ ᱥᱮᱨᱢᱟ ᱵᱟᱝ ᱦᱩᱭ ᱞᱮᱱᱠᱷᱟᱱ ᱟᱨ ᱯᱚᱨᱮᱨ ᱥᱮᱨᱢᱟ ᱨᱮᱦᱚᱸ ᱵᱟᱝ᱾
ᱦᱳᱭ
ᱟᱪᱷᱟ᱾ ᱟᱯᱮ ᱟᱫᱚ ᱟᱯᱮ ᱚᱸᱰᱮ ᱠᱷᱚᱱ ᱫᱚ ᱛᱤᱱᱟᱹᱜ ᱥᱟᱺᱜᱤᱧᱟ?
ᱵᱮᱥᱤ ᱫᱚ ᱵᱟᱝ ᱟᱞᱮ ᱱᱚᱰᱮ ᱠᱷᱚᱱ ᱫᱚ ᱵᱟᱭᱤᱠ ᱠᱚᱛᱮ ᱜᱮᱠᱚ ᱪᱟᱞᱟᱣ ᱜᱟᱱᱚᱜ ᱜᱮᱭᱟ᱾
ᱟᱸ ᱵᱟᱭᱤᱠ ᱠᱚᱛᱮ ᱦᱚᱸ
ᱦᱳᱭ ᱚᱱᱛᱮ ᱫᱚ ᱟᱯᱮᱥᱮᱫ ᱵᱩᱨᱩ ᱵᱚᱸᱜᱟ ᱠᱚ ᱵᱟᱝ ᱦᱩᱭᱩᱜ ᱜᱮᱭᱟ
ᱟᱸᱻᱜ ᱟᱞᱮᱥᱮᱱ ᱟᱞᱮᱥᱮᱱ ᱦᱚᱸ ᱦᱩᱭ ᱫᱚ ᱦᱩᱭᱩᱜ ᱜᱮᱭᱟ ᱢᱟᱱᱮ ᱟᱞᱮ ᱥᱮᱱ ᱠᱷᱚᱱ ᱫᱚ ᱢᱟᱱᱮ ᱠᱟᱹᱴᱤᱡ ᱞᱮ ᱡᱷᱟᱹᱞ ᱧᱚᱜᱚᱜᱼᱟ ᱟᱞᱮ ᱫᱚ ᱡᱟᱦᱟᱸᱴᱟᱜ ᱱᱚᱣᱟ ᱦᱩᱭᱮᱱ ᱫᱚ ᱪᱟᱨ ᱯᱟᱸᱪ ᱛᱟᱹᱨᱤᱠᱷ
ᱦᱩᱸ ᱦᱩᱸ
ᱟᱞᱮ ᱴᱷᱮᱱ ᱠᱷᱚᱱ ᱫᱚ ᱠᱟᱹᱴᱤᱡ ᱥᱟᱺᱜᱤᱧ ᱧᱚᱜᱚᱜᱼᱟ᱾
ᱪᱮᱫ ᱪᱮᱫ ᱯᱟᱛᱟ ᱠᱚ ᱦᱩᱭᱩᱜ ᱜᱮᱭᱟ ᱟᱯᱮ ᱥᱮᱫ?
ᱟᱞᱮ ᱥᱮᱱ ᱯᱟᱛᱟ ᱫᱚ ᱢᱟᱱᱮ ᱦᱩᱭ ᱫᱚ ᱦᱩᱭᱩᱜ ᱜᱮᱭᱟ ᱟᱠᱷᱟᱱ ᱵᱮᱱ ᱟᱡᱚᱢ ᱟᱠᱟᱫ ᱨᱮᱫᱚ ᱟᱠᱷᱟᱱ?
ᱦᱳᱭ ᱦᱳᱭ᱾
ᱦᱮᱸ ᱟᱠᱷᱟᱱ ᱠᱚ ᱦᱩᱭᱩᱜᱼᱟ ᱢᱟᱱᱮ ᱟᱞᱮ ᱤᱭᱟᱹ ᱩᱛᱟᱹᱨ ᱨᱮ ᱫᱚ ᱵᱟᱝ ᱦᱩᱭᱩᱜ-ᱟ ᱢᱟᱱᱮ ᱪᱟᱞᱟᱜ ᱦᱩᱭᱩᱜᱼᱟ ᱚᱱᱟ ᱦᱚᱸ ᱢᱟᱱᱮ ᱛᱤᱨᱤᱥ ᱠᱤᱞᱳ ᱢᱤᱴᱟᱨ ᱜᱟᱱ ᱪᱟᱞᱟᱜ ᱦᱩᱭᱩᱜᱼᱟ ᱛᱚᱵᱮ ᱱᱟᱜ ᱦᱩᱭᱩᱜᱼᱟ ᱟᱠᱷᱟᱱ ᱵᱟᱹᱞᱤ ᱡᱟᱛᱨᱟ ᱟᱞᱟᱝ ᱯᱟᱹᱴᱤ ᱚᱱᱮ ᱚᱱᱟᱠᱚ ᱦᱩᱭᱩᱜᱼᱟ
ᱯᱚᱨᱚᱵᱽ ᱠᱚ
ᱟᱨ ᱯᱚᱨᱚᱵᱽ ᱠᱚ ᱫᱚ ᱡᱟᱛᱨᱟ ᱠᱚ ᱦᱩᱭᱩᱜᱼᱟ ᱱᱚᱜᱼᱚᱭ ᱟᱸᱻ ᱯᱷᱮᱵᱽᱨᱩᱣᱟᱨᱤ ᱢᱟᱥ ᱨᱮ
ᱦᱳᱭ
ᱯᱷᱮᱵᱽᱨᱩᱣᱟᱨᱤ ᱢᱟᱥ ᱨᱮ ᱡᱟᱛᱨᱟ ᱠᱚ ᱦᱩᱭᱩᱜᱼᱟ
ᱢᱟᱱᱮ ᱵᱷᱟᱜᱤ ᱜᱮ ᱡᱚᱢᱠᱟᱣᱟᱯᱮ ᱟᱯᱮ ᱦᱚᱸ ᱵᱟᱝ
ᱦᱚᱸ ᱡᱚᱢᱠᱟᱣ ᱟᱨ ᱱᱚᱜᱼᱚᱭ ᱦᱤᱡᱩᱜ ᱠᱟᱱᱟ ᱱᱟᱜ ᱫᱟᱸᱥᱟᱭ ᱫᱚᱥᱟᱨ ᱫᱚᱥᱟᱨ ᱵᱚᱞ ᱠᱷᱮᱞ ᱦᱩᱭᱩᱜᱳᱼᱟ ᱱᱟᱜ ᱥᱮᱬᱟ ᱫᱷᱟᱢᱟᱠᱟ ᱯᱩᱨᱟᱹ
ᱫᱷᱟᱢᱟᱠᱟ ᱧᱚᱜ
ᱟᱨ ᱫᱷᱟᱢᱟᱠᱟ ᱧᱚᱜ ᱯᱩᱨᱟᱹ
ᱦᱮᱸ ᱱᱚᱱᱛᱮ ᱦᱚᱸ ᱵᱷᱟᱜᱤ ᱜᱮ ᱦᱩᱭᱩᱜ ᱜᱮᱭᱟ ᱦᱚᱸ ᱱᱚᱝᱠᱟ ᱵᱚᱞ ᱮᱱᱮᱡ ᱠᱚ
ᱟᱫᱚ ᱚᱱᱛᱮ ᱫᱚ ᱢᱟᱱᱮ ᱱᱟᱭᱤᱴ ᱦᱩᱭᱩᱜᱼᱟ ᱥᱮ ᱰᱮ ᱦᱩᱭᱩᱼᱟ
ᱟᱞᱮ ᱥᱮᱫ ᱰᱮ ᱜᱮ ᱱᱟᱭᱤᱴ ᱫᱚ ᱠᱷᱩᱵᱽ ᱠᱚᱢ ᱦᱩᱭᱩᱜᱼᱟ ᱱᱟᱭᱤᱴ ᱠᱚ ᱫᱚ ᱵᱟᱝ ᱦᱩᱭᱩᱜ ᱜᱮᱭᱟ ᱢᱟᱱᱮ ᱰᱮ ᱜᱮ ᱵᱮᱥᱤ ᱦᱩᱭᱩᱜ ᱜᱮ
ᱟᱪᱪᱷᱟ
ᱢᱟᱱᱮ ᱯᱮ ᱫᱤᱱ ᱫᱷᱩᱨᱤᱭᱟᱹ ᱦᱩᱭᱩᱜ ᱜᱮᱭᱟ ᱛᱚ
ᱯᱮ ᱫᱤᱱ ᱫᱷᱩᱨᱭᱟᱹ
ᱦᱳᱭ
ᱵᱟᱝ ᱜᱮ ᱟᱞᱮ ᱚᱱᱛᱮ ᱫᱚ ᱯᱮ ᱫᱤᱱ ᱫᱚ ᱵᱟᱝ ᱵᱟᱨ ᱥᱤᱧ ᱦᱩᱭᱩᱜᱼᱟ
ᱵᱟᱨ ᱥᱤᱧ ᱵᱟᱝ
ᱦᱳᱭ
ᱟᱫᱚ ᱟᱞᱮ ᱥᱮᱫ ᱦᱚᱸ
ᱯᱮ ᱫᱤᱱ ᱫᱚ ᱠᱟᱹᱴᱤᱡ ᱟᱹᱰᱤ ᱫᱤᱱ ᱦᱩᱭᱩᱜ ᱠᱟᱱᱟ ᱛᱚ ᱚᱱᱟ ᱠᱷᱟᱹᱛᱤᱨ ᱢᱟᱱᱮ ᱵᱟᱨ ᱥᱤᱧ ᱨᱮᱭᱟᱜ
ᱚ ᱟᱞᱮ ᱥᱮᱫ ᱫᱚ ᱟᱫᱚ ᱴᱤᱢ ᱦᱚᱸ ᱚᱱᱠᱟ ᱢᱤᱫ ᱜᱮᱞ ᱛᱩᱨᱩᱭ ᱠᱟᱛᱮᱜ ᱠᱚ ᱠᱚᱨᱟᱣᱟ ᱛᱚ
ᱢᱤᱫ ᱜᱮᱞ ᱛᱩᱨᱩᱭ
ᱦᱳᱭ
ᱟᱨ ᱜᱚᱝᱠᱮ ᱟᱞᱮ ᱥᱮᱱ ᱦᱚᱸ ᱢᱤᱫ ᱜᱮᱞ ᱛᱩᱨᱩᱭ ᱜᱮ ᱠᱚ ᱠᱚᱨᱟᱣᱟ ᱠᱤᱱᱛᱩ ᱟᱞᱮ ᱫᱚ ᱢᱟᱱᱮ ᱮᱸ ᱯᱚᱸᱜ ᱟ ᱯᱚᱛᱷᱚᱢ ᱫᱤᱱ ᱫᱚ
ᱦᱩᱸ ᱟᱞᱮ ᱥᱮᱫ ᱦᱚᱸ ᱚᱝᱠᱟ ᱱᱳᱵᱵᱳᱭ ᱢᱤᱱᱤᱴ ᱠᱟᱛᱮᱫ ᱠᱚ ᱠᱷᱮᱞ ᱦᱚᱪᱚ ᱠᱚ ᱜᱮᱭᱟ ᱯᱩᱨᱟᱹ ᱠᱷᱮᱞᱳᱰ ᱥᱮᱡ
ᱢᱟᱱᱮ ᱞᱤᱜᱽ ᱠᱷᱮᱞᱳᱰ ᱠᱚ ᱪᱤᱠᱟᱹ ᱦᱳᱭᱳᱜ ᱜᱮᱭᱟ ᱚᱱᱠᱟ ᱜᱮ ᱠᱚ ᱠᱷᱮᱞ ᱦᱚᱪᱚ
ᱵᱟᱝᱜᱮ ᱟᱞᱮ ᱚᱱ ᱱᱚᱛᱮ ᱫᱚ ᱵᱟᱱᱮ ᱩᱱᱟᱹᱜ ᱫᱚ ᱵᱟᱝᱜᱮ
ᱚ
ᱟᱞᱮ ᱱᱚᱛᱮ ᱢᱟ ᱯᱚᱭᱛᱟᱞᱞᱤᱥ ᱢᱤᱱᱤᱴ ᱟᱛᱮᱫ ᱜᱮ ᱚᱱᱠᱟ
ᱚ
ᱛᱟᱦᱚᱞᱮ ᱟᱯᱮ ᱚᱱᱛᱮ ᱫᱚ ᱢᱟᱱᱮ ᱢᱚᱱᱮ ᱠᱟᱱᱟᱹᱧ ᱵᱷᱟᱜᱤ ᱜᱮ ᱡᱟᱹᱯᱩᱫ ᱟᱠᱟᱫᱟᱭ
ᱦᱚᱸ ᱵᱷᱟᱜᱤ ᱜᱮ ᱦᱟᱹᱠᱩ ᱠᱚ ᱫᱚᱢᱮ ᱠᱚ ᱥᱟᱵ ᱠᱮᱫ ᱠᱚᱣᱟ ᱱᱤᱭᱟᱹ ᱡᱟᱹᱯᱩᱫ ᱨᱮ ᱛᱟᱯᱚᱨ ᱚᱲᱟᱜ ᱠᱚ ᱦᱚᱸ ᱨᱟᱹᱯᱩᱫ ᱮᱱᱟ ᱵᱷᱟᱜᱤ ᱜᱮ ᱚᱲᱟᱜ ᱠᱚ ᱨᱟᱹᱯᱩᱫ ᱮᱱ ᱛᱟᱠᱚᱣᱟ ᱦᱚᱲ ᱠᱚᱣᱟᱜ ᱱᱚᱣᱟ ᱡᱟᱹᱯᱩᱫ ᱨᱮ
ᱡᱟᱹᱯᱩᱫ ᱨᱮ ᱨᱟᱹᱯᱩᱫ ᱮᱱ ᱛᱟᱠᱚᱣᱟ
ᱦᱳᱭ ᱦᱚᱭ ᱟᱛᱮᱫ-ᱮ ᱫᱟᱜ ᱠᱮᱫᱟ ᱛᱚ
ᱟᱪᱪᱷᱟ ᱟᱨ ᱜᱚᱝᱠᱮ ᱟᱯᱮ ᱫᱚ ᱚᱱᱮ ᱦᱟᱹᱠᱩ ᱥᱟᱵ ᱫᱚ ᱚᱠᱟ ᱱᱟᱹᱭ ᱯᱮ ᱪᱟᱞᱟᱜ-ᱟ ᱥᱮ ᱪᱮᱫ
ᱵᱟᱝ ᱵᱟᱝ ᱟᱞᱮ ᱫᱚ ᱟᱫᱚᱢ ᱵᱷᱟᱥᱟᱣ ᱞᱮᱱᱟ ᱛᱚ ᱜᱚᱴᱟ ᱟᱫᱚ ᱡᱷᱚᱛᱚ ᱞᱟᱞᱟ ᱠᱚᱛᱮ ᱠᱚ ᱪᱟᱞᱟᱱ ᱪᱟᱞᱟᱜ ᱠᱟᱱ ᱛᱟᱦᱮᱸᱡ ᱟᱨ ᱵᱟᱱᱫᱽ ᱨᱮ ᱫᱟᱜ ᱯᱮᱨᱮᱡ ᱞᱮᱱᱟ ᱵᱟᱸᱫᱽ ᱨᱮᱱ ᱫᱟᱜ ᱠᱷᱚᱭ ᱦᱟᱠᱳ ᱠᱚ ᱠᱚ ᱳᱰᱳᱠ ᱞᱮᱱᱟ
ᱦᱚᱸ ᱦᱚᱸ
ᱦᱳᱭ ᱩᱱᱠᱩ ᱦᱟᱹᱠᱳ ᱜᱮ ᱟᱫᱚ ᱦᱮᱸ ᱮᱠᱷᱚᱱᱚᱜ ᱠᱚ ᱡᱚᱢᱮᱜ ᱠᱚᱜᱮᱭᱟ ᱩᱱᱠᱩ ᱦᱟᱹᱠᱳ ᱠᱚ
ᱟᱨ ᱥᱩᱠᱟᱹ ᱦᱟᱛᱮᱜ ᱯᱮ ᱫᱚᱦᱚ ᱠᱟᱜ ᱠᱚᱣᱟ ᱛᱟᱦᱚᱞᱮ ᱵᱟ
ᱦᱳᱭ ᱟᱨ ᱡᱤᱭᱟᱹᱣ ᱨᱮ ᱢᱮᱱᱟᱜ ᱠᱚᱣᱟ ᱡᱮᱣᱮᱜ ᱦᱟᱹᱠᱩ ᱫᱚ
ᱟᱪᱪᱷᱟ ᱛᱟᱞᱮᱢ ᱦᱚᱲᱚ ᱦᱚᱲᱚ ᱛᱟᱦᱚᱞᱮ ᱰᱷᱮᱨ ᱜᱮᱯᱮ ᱥᱟᱵ ᱠᱟᱜ ᱠᱚᱣᱟ ᱢᱚᱬᱮ ᱛᱩᱨᱩᱭ ᱠᱤᱞᱚ ᱜᱟᱱ
ᱦᱚᱸ ᱚᱱᱠᱟ ᱜᱮ ᱰᱷᱮᱨ ᱰᱷᱮᱨ ᱜᱮ
ᱚ ᱚᱱᱛᱮ ᱫᱚ ᱢᱟᱱᱮ ᱪᱮ ᱡᱟᱞᱟᱢ ᱛᱮᱠᱚ ᱥᱟᱵ ᱠᱚᱣᱟ ᱥᱮ ᱱᱚᱝᱠᱟ ᱜᱟᱹᱨᱤᱭᱟ ᱛᱮ
ᱦᱩᱸ ᱡᱟᱞᱟᱢ ᱛᱮᱦᱚᱸ ᱜᱟᱹᱨᱤᱭᱟᱛᱮ ᱦᱚᱸ
ᱢᱟᱱᱮ ᱚᱠᱚᱭ ᱪᱮᱫ ᱞᱮᱠᱟᱛᱮᱭ ᱫᱟᱲᱮᱭᱟᱜ ᱠᱟᱱᱟ ᱵᱟ
ᱦᱳᱭ ᱦᱳᱭ
ᱴᱷᱤᱠ ᱜᱤᱭᱟ ᱜᱚᱝᱠᱮ ᱛᱟᱦᱚᱞᱮ ᱥᱟᱹᱜᱩᱱ ᱧᱤᱫᱟᱹ ᱟᱞᱟᱝ ᱚᱠᱛᱚ ᱦᱚᱸ ᱟᱹᱰᱤ ᱜᱟᱱ ᱦᱩᱭ ᱱᱟ ᱦᱳᱭ
ᱦᱳᱭ ᱛᱟᱦᱚᱞᱮ
ᱴᱷᱤᱠ ᱜᱤᱭᱟ
ᱦᱚᱸ ᱦᱚᱸ